ᱞᱟᱹᱭ ᱮᱫᱟᱞᱤᱧ ᱜᱚᱝᱠᱮ ᱱᱟᱯᱟᱭ ᱜᱮ ᱢᱮᱱᱟᱜ ᱵᱮᱱᱟ ᱛᱚ?
ᱱᱟᱯᱟᱭ ᱵᱚᱞᱛᱮ ᱪᱮᱫ ᱞᱤᱧ ᱞᱟᱹᱭᱟ ᱮᱸᱻ ᱱᱮᱛᱟᱨ ᱢᱟ ᱫᱟᱜ ᱡᱟᱹᱯᱩᱫ ᱫᱤᱱ ᱠᱟᱱᱟ ᱠᱟᱹᱴᱤᱡ ᱮ ᱞᱚᱦᱚᱫ ᱵᱟᱲᱟ ᱦᱩᱭ ᱞᱮᱱᱟ ᱾ ᱟᱫᱚ ᱚᱱᱟ ᱨᱮᱜᱮ ᱮᱢᱚᱱ ᱨᱩᱣᱟᱹ ᱥᱮ ᱢᱟᱸᱫᱟ ᱠᱚ ᱡᱚᱴᱟᱣᱟᱜ ᱞᱤᱧᱟ᱾ ᱚᱱᱮ ᱠᱟᱹᱴᱤᱡ ᱵᱟᱨᱥᱤᱧ ᱫᱚ ᱦᱟᱸᱜ ᱱᱚᱰᱮ ᱜᱮ ᱞᱤᱧ ᱛᱟᱦᱮᱸ ᱞᱮᱱᱟ ᱾ ᱟᱫᱚ ᱨᱟᱱ ᱴᱟᱱ ᱠᱚ ᱠᱚ ᱟᱹᱜᱩ ᱵᱟᱲᱟ ᱠᱟᱛᱮᱫ ᱮᱠᱷᱚᱱ ᱫᱚ ᱵᱮᱥ ᱜᱮ ᱦᱟᱸᱜ ᱢᱮᱱᱟᱜ ᱞᱤᱧᱟ ᱾
ᱟᱪᱪᱷᱟ ᱟᱪᱪᱷᱟ ᱟᱪᱪᱷᱟ ᱾
ᱟᱹᱵᱤᱱ ᱫᱚ ᱪᱮᱫ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ ᱟᱹᱵᱤᱱ ᱞᱮᱠᱟᱜᱮ ᱠᱟᱹᱴᱤᱡ, ᱫᱟᱜ ᱠᱚ ᱢᱟᱱᱮ ᱥᱮᱨᱢᱟ ᱡᱟᱹᱲᱤ ᱠᱚ ᱠᱟᱹᱴᱤᱡ ᱞᱚᱦᱚᱫ ᱵᱟᱲᱟᱭᱮᱱ ᱠᱷᱟᱱ ᱵᱟᱨᱥᱤᱧ ᱯᱮ ᱫᱤᱱ ᱜᱟᱱ ᱫᱚ ᱦᱟᱸᱜ ᱟᱫᱚ
ᱢᱟ ᱠᱷᱳᱜ ᱢᱟᱫᱟ ᱫᱚ ᱦᱟᱸᱜ ᱧᱟᱢ ᱟᱠᱟᱫ ᱞᱤᱧᱟ ᱵᱟᱝ ᱫᱚ ᱵᱟᱝ ᱾ ᱟᱫᱚ ᱠᱟᱹᱴᱤᱡ ᱠᱚᱢ ᱫᱚ ᱠᱚᱢ ᱧᱚᱜ ᱠᱟᱱ ᱛᱟᱹᱞᱤᱧ ᱜᱮᱭᱟ᱾ ᱮ ᱨᱟᱱ ᱠᱚ ᱡᱚᱢ ᱵᱟᱲᱟ ᱦᱩᱭ ᱟᱠᱟᱱ ᱛᱮ ᱱᱤᱡ ᱵᱟᱠᱷᱟᱱ ᱫᱚ ᱟᱹᱞᱤᱧ ᱦᱚᱸ ᱠᱟᱹᱴᱤᱡ ᱡᱳᱨ ᱜᱮᱞᱤᱧ ᱠᱷᱩᱜ ᱢᱟᱸᱫᱟ ᱜᱚᱫ ᱞᱮᱱ ᱜᱮᱭᱟ᱾
ᱚᱣ ᱟᱪᱪᱷᱟ ᱟᱪᱪᱷᱟ᱾
ᱦᱚᱭ᱾
ᱟᱫᱚ ᱱᱤᱛᱚᱜ ᱫᱚ ᱪᱮᱫ ᱠᱚᱵᱮᱱ ᱪᱤᱠᱟᱹ ᱵᱟᱲᱟᱭ ᱮᱫᱟ ᱱᱤᱛᱚᱜ ᱫᱚ?
ᱪᱤᱠᱟᱹ ᱫᱚ ᱟᱫᱚ ᱱᱤᱛᱚᱜ ᱟᱱᱮ ᱚᱲᱟᱜ ᱠᱚᱨᱮ ᱱᱟᱜ ᱜᱮ ᱾ ᱟᱫᱚ ᱚᱱᱮ ᱠᱷᱮᱛ ᱠᱚ ᱥᱟᱹᱛ ᱵᱟᱲᱟ ᱦᱩᱭᱩᱜ ᱠᱟᱱᱟ ᱾ ᱟᱥᱟᱲ ᱫᱤᱱ ᱢᱟ ᱵᱚᱞᱚ ᱠᱟᱛᱮᱜ ᱢᱟ ᱪᱟᱵᱟᱭᱮᱱ, ᱱᱤᱛ ᱢᱟ ᱦᱟᱸᱜ ᱥᱟᱱ ᱵᱚᱸᱜᱟ ᱯᱟᱲᱟᱣ ᱟᱠᱟᱱ ᱛᱟᱵᱚᱱᱟ ᱦᱟᱸᱜ᱾ ᱩᱸᱢ ᱯᱟᱸᱪ ᱪᱷᱚᱭ ᱜᱟᱱ ᱦᱩᱭ ᱜᱚᱫᱚᱜ ᱠᱟᱱᱟ᱾
ᱦᱩᱸ ᱦᱩᱸ᱾
ᱦᱚᱭ ᱟᱨ ᱱᱤᱭᱟᱹ ᱫᱷᱟᱣ ᱫᱚ ᱛᱚᱞᱟ ᱜᱤᱰᱤ ᱦᱚᱸ ᱛᱟᱭᱚᱢ ᱜᱚᱫ ᱟᱠᱟᱱᱟ ᱱᱤᱡ ᱾ ᱛᱟᱭᱚᱢ ᱟᱠᱟᱱ ᱠᱷᱟᱱ ᱛᱚ ᱛᱟᱭᱚᱢ ᱛᱚᱞᱟ ᱛᱟᱭᱚᱢ ᱞᱮᱠᱷᱟᱱ ᱢᱟ ᱦᱟᱸᱜ ᱵᱟᱵᱚᱱ ᱨᱚᱦᱚᱭ ᱦᱚᱜ ᱫᱟᱲᱮᱭᱟᱜ ᱠᱟᱱᱟ ᱦᱳᱲᱳ ᱠᱚ ᱦᱚᱸ᱾
ᱦᱩᱸ᱾
ᱛᱮᱦᱮᱧ ᱵᱟᱠᱷᱟᱱ ᱫᱚ ᱯᱟᱹᱦᱤᱞ ᱫᱚ ᱡᱮᱢᱚᱱ ᱜᱚ ᱵᱟᱵᱟ ᱛᱟᱠᱚᱣᱟᱜ ᱦᱤᱨᱞᱟᱹ ᱨᱮ ᱡᱚᱠᱷᱚᱱ ᱛᱟᱦᱮᱸ ᱠᱟᱱᱟ ᱩᱱ ᱫᱚ ᱡᱮᱢᱚᱱ ᱟᱸᱡᱚᱢ ᱵᱟᱲᱟ ᱦᱩᱭ ᱠᱟᱱᱟ ᱪᱮᱛᱟ ᱟᱥᱟᱲ ᱵᱚᱸᱜᱟ ᱨᱮᱜᱮ ᱠᱚ ᱦᱳᱲᱳ ᱫᱚᱠᱚ ᱨᱚᱦᱚᱭ ᱪᱟᱵᱟᱭᱟ᱾
ᱦᱮᱸ ᱦᱮᱸ᱾
ᱟᱨ ᱟᱵᱚᱣᱟᱜ ᱱᱤᱛᱚᱜ ᱫᱚ ᱮᱢᱚᱱ ᱟᱠᱟᱱᱟ ᱢᱟᱱᱮ ᱟᱥᱟᱲ ᱵᱚᱸᱜᱟ ᱫᱚ ᱪᱮᱫ ᱢᱟ ᱟᱥᱟᱲ ᱵᱚᱸᱜᱟ ᱫᱚ ᱵᱟᱝ ᱜᱮᱵᱚᱱ ᱨᱚᱦᱚᱭ ᱚᱸᱭ ᱥᱟᱱ ᱵᱚᱸᱜᱟ ᱨᱚᱦᱚᱭ ᱨᱚᱦᱚᱭ ᱛᱮ ᱵᱷᱟᱫᱚᱨ ᱵᱚᱸᱜᱟ ᱦᱚᱵᱚᱱ ᱨᱚᱦᱚᱭᱮᱜ ᱜᱮᱭᱟ ᱦᱩᱲᱩ ᱧᱮᱞ ᱜᱟᱱᱚᱜ ᱧᱮᱞᱚᱜᱚᱜ ᱠᱟᱱᱟ ᱾
ᱦᱮᱸ ᱾ ᱦᱮᱸ ᱦᱩᱸ᱾
ᱟᱫᱚ ᱦᱳᱭ ᱚᱱᱟ ᱞᱮᱠᱟ ᱜᱮᱫᱚ ᱚᱱᱟ ᱠᱷᱮᱛ ᱠᱚᱜᱮ ᱵᱷᱤᱛᱟᱹ ᱠᱚ ᱢᱟᱜ ᱵᱟᱲᱟ ᱦᱩᱭᱩᱜ ᱠᱟᱱᱟ᱾ ᱠᱷᱮᱛ ᱠᱚ ᱥᱳᱡᱷ ᱦᱚᱸ ᱥᱳᱡᱽ ᱵᱟᱲᱟ ᱦᱩᱭᱩᱜ ᱠᱟᱱᱟ, ᱡᱟᱛᱮ ᱦᱮᱸᱻ ᱛᱚᱞᱟ ᱫᱚ ᱦᱳᱭ ᱜᱚᱫ ᱠᱟᱱᱟ᱾ ᱨᱚᱦᱚᱭ ᱠᱟᱜ ᱦᱩᱭᱩᱜ-ᱟ ᱦᱩᱲᱩ ᱠᱚ, ᱥᱟᱱ ᱰᱚᱸᱜᱟ ᱦᱚᱸ ᱢᱟ ᱵᱚᱞᱚᱭᱮᱱ᱾ ᱚᱱᱟ ᱦᱚᱸ ᱱᱟᱸᱜ ᱠᱷᱟᱱ ᱧᱮᱞ ᱧᱮᱞ ᱛᱮ ᱪᱟᱵᱟᱜ-ᱟ᱾
ᱚᱸ ᱟᱪᱪᱷᱟ᱾
ᱦᱚᱭ᱾ ᱟᱹᱵᱤᱱ ᱫᱚ ᱛᱟᱦᱚᱞᱮ ᱪᱟᱥ ᱠᱟᱢᱤ ᱫᱩᱵᱤᱱ ᱥᱟᱹᱛ ᱪᱟᱵᱟ ᱠᱮᱜ-ᱟ ᱥᱮ ᱟᱣᱨᱤ?
ᱵᱟᱝ ᱜᱮ ᱪᱟᱥ ᱠᱟᱹᱢᱤ ᱫᱚ᱾ ᱟᱹᱞᱤᱧᱟᱜ ᱦᱚᱸ ᱱᱚᱛᱮ ᱦᱚᱸ ᱫᱮᱨᱤ ᱧᱚᱜ ᱜᱮᱭᱟ᱾ ᱛᱚᱞᱟ ᱠᱚᱜᱮ ᱜᱤᱰᱤ ᱦᱩᱭ ᱠᱟᱱᱟ ᱚᱱᱟ ᱠᱚ ᱩᱸᱜ ᱛᱤᱥ ᱦᱟᱸᱜ ᱦᱟᱨᱟᱜ ᱠᱟᱱᱟ ᱮᱠᱷᱚᱱ ᱵᱟᱨ ᱥᱚᱯᱛᱟᱦ ᱜᱟᱱ ᱦᱚᱭᱛᱚ ᱞᱟᱜᱟᱜ-ᱟ᱾
ᱦᱮᱸ ᱦᱮᱸ᱾
ᱚᱱᱟ ᱠᱚ ᱦᱟᱨᱟ ᱞᱮᱱᱠᱷᱟᱱ ᱜᱮ ᱦᱟᱸᱜ ᱪᱟᱥ ᱠᱟᱢᱤ ᱨᱮᱫᱚ ᱮᱛᱚᱦᱚᱵ ᱦᱩᱭᱩᱜ-ᱟ᱾ ᱟᱫᱚ ᱱᱚᱣᱟ ᱮᱹᱵ ᱯᱷᱟᱸᱠᱟ ᱥᱚᱢᱚᱭ ᱫᱚᱨᱮ ᱪᱤᱠ ᱠᱮ ᱭᱟ ᱚᱱᱟ ᱠᱷᱟᱹᱛᱤᱨ ᱵᱟᱦᱨᱮ ᱜᱟᱲᱤ ᱠᱟᱢᱤ ᱠᱚᱨᱮ ᱥᱮᱱ ᱜᱟᱱᱚᱜ ᱠᱟᱱᱟ᱾ ᱥᱮᱱ ᱦᱩᱭᱩᱜ ᱠᱟᱱᱟ ᱟᱨ ᱠᱤ᱾ ᱦᱩᱸ᱾ ᱛᱟᱞᱦᱮ ᱞᱤᱧ ᱞᱟᱹᱭ ᱫᱟ ᱜᱚᱝᱠᱮ ᱟᱹᱵᱤᱱ ᱡᱮ ᱵᱮ ᱪᱟᱥ ᱠᱟᱹᱢᱤ ᱠᱚᱨᱮ ᱮᱸᱫ ᱵᱮᱥᱤ ᱨᱟᱥᱟᱭᱱᱤᱠ ᱠᱚᱵᱤᱱ ᱵᱮᱵᱚᱦᱟᱨ ᱜᱮᱭᱟ, ᱥᱮ ᱡᱚᱭᱵᱚ ᱥᱟᱨ ᱠᱚᱵᱤᱱ ᱵᱮᱵᱚᱦᱟᱨ ᱜᱮᱭᱟ?
ᱮᱸᱜ ᱵᱤᱥᱤ ᱛᱚ ᱚᱸ ᱱᱚᱣᱟ ᱡᱳᱭᱵᱚ ᱥᱟᱨ ᱠᱚᱜᱮ ᱵᱮᱵᱚᱦᱟᱨ ᱦᱩᱭᱩᱜ ᱜᱮᱭᱟ᱾ ᱢᱟᱱᱮ ᱨᱟᱥᱟᱭᱱᱤᱠ ᱥᱟᱨ ᱫᱚ ᱠᱟᱹᱴᱤᱡ ᱠᱚᱢ ᱧᱚᱜ ᱜᱮ᱾ ᱜᱮ ᱵᱮᱵᱷᱟᱨ ᱦᱩᱭᱩᱜ-ᱟ᱾ ᱩᱱᱟᱹᱜ ᱫᱚ ᱵᱟᱝ ᱵᱮᱵᱚᱦᱟᱨ ᱦᱩᱭᱩᱜ-ᱟ᱾
ᱛᱟᱦᱚᱞᱮ ᱟᱵᱤᱱ ᱨᱮᱱ ᱚᱱᱛᱮ ᱫᱚ ᱛᱟᱦᱚᱞᱮ ᱰᱟᱝᱨᱤ ᱠᱚᱫᱚ ᱢᱮᱱᱟᱜ ᱠᱚ ᱜᱮᱭᱟ ᱵᱷᱟᱜ ᱜᱮ᱾
ᱚ ᱦᱚᱭ ᱰᱟᱹᱝᱨᱤ ᱠᱚᱫᱚ ᱡᱟᱹᱥᱛᱤ ᱜᱮ ᱢᱮᱱᱟᱜ ᱠᱚᱣᱟ ᱛᱚ ᱛᱟᱦᱚᱞᱮ ᱩᱱᱠᱩ ᱠᱚᱣᱟᱜ-ᱼ ᱤᱧᱦᱚᱛᱮᱫ ᱛᱮ ᱡᱳᱚᱭᱵᱚ ᱥᱟᱨ ᱫᱚ ᱦᱚᱭ ᱜᱚᱫᱚᱜ ᱠᱟᱱᱟ᱾
ᱚ ᱟᱪᱪᱷᱟ᱾ ᱟᱫᱚ ᱟᱹᱞᱤᱧᱟᱜ ᱱᱚᱱᱛᱮ ᱫᱚ ᱦᱟᱸᱜ ᱥᱮᱨᱚᱠᱚᱢ ᱰᱟᱝᱨᱤ ᱠᱚᱫᱚ ᱵᱟᱹᱱᱩᱜ ᱠᱚᱣᱟ᱾ ᱚᱲᱟᱜ ᱨᱮ ᱛᱚᱣᱟ ᱠᱚ ᱧᱩ ᱞᱟᱹᱜᱤᱫ ᱜᱮ ᱢᱤᱫᱴᱟᱝ ᱜᱟᱹᱭ ᱫᱚᱦᱚ ᱦᱩᱭ ᱠᱟᱱᱟ᱾
ᱦᱮᱸ ᱟᱨ ᱟᱛᱩ ᱠᱚᱨᱮ ᱦᱚᱸ ᱵᱤᱥᱤ ᱫᱚ ᱵᱟᱹᱱᱩᱜ ᱠᱚᱜᱮᱭᱟ ᱦᱟᱸᱜ᱾ ᱚᱱᱟ ᱠᱷᱟᱹᱛᱤᱨ ᱡᱟᱹᱭᱵᱚᱥᱟᱨ ᱫᱚ ᱥᱮᱨᱚᱠᱚᱢ ᱵᱮᱵᱚᱦᱟᱨ ᱫᱚ ᱵᱟᱹᱱᱩᱜ-ᱟ ᱟᱞᱮ ᱱᱚᱱᱛᱮ᱾
ᱦᱮᱸᱳ ᱟᱪᱪᱷᱟ᱾
ᱦᱮᱸ ᱟᱨ ᱨᱟᱥᱟᱭᱱᱤᱠ ᱥᱟᱨ ᱠᱚᱛᱮ ᱜᱮᱞᱮ ᱪᱟᱥ ᱵᱟᱲᱟᱭᱫᱟ᱾ ᱟᱫᱚ ᱩᱸ ᱱᱟ ᱱᱮᱛᱟᱨ ᱨᱮᱱ ᱢᱟᱹᱱᱢᱤ ᱠᱚᱫᱚ ᱪᱮᱫ ᱠᱚ ᱠᱷᱚᱡᱟᱨ ᱡᱮ ᱞᱚᱜᱚᱱ ᱦᱟᱨᱟᱜ ᱢᱟ, ᱫᱟᱨᱮ ᱠᱚ ᱥᱮ ᱞᱚᱜᱚᱱ ᱯᱷᱚᱞᱚᱱᱚᱜ ᱢᱟ ᱚᱱᱟ ᱠᱚ ᱞᱟᱹᱜᱤᱫ ᱜᱮ ᱦᱟᱸᱜ ᱡᱮ ᱨᱟᱥᱟᱭᱱᱤᱠ ᱥᱟᱨ ᱠᱚᱠᱚ ᱵᱮᱵᱚᱦᱟᱨ ᱮᱫᱟ᱾ ᱪᱮᱭᱟᱜ ᱥᱮ ᱮᱸᱜ ᱛᱤᱡᱩ ᱠᱚᱠᱚ ᱞᱟᱜᱟᱜ ᱜᱮᱭᱟ ᱥᱮ᱾ ᱫᱟᱨᱮ ᱠᱚᱨᱮ᱾ ᱚᱱᱟᱠᱷᱟᱛᱤᱨ ᱚᱝ ᱠᱩ ᱜᱚᱡ ᱞᱟᱹᱜᱤᱫ ᱦᱚᱸ ᱵᱤᱥ ᱠᱚ ᱵᱮᱵᱟᱦᱟᱨ ᱦᱩᱭᱩᱜ ᱠᱟᱱᱟ᱾ ᱟᱪᱪᱷᱟ ᱱᱚᱜ ᱱᱚᱜ-ᱚᱭ ᱡᱮ ᱨᱟᱥᱟᱭᱱᱤᱠ ᱥᱟᱨ ᱠᱚ ᱥᱮ ᱵᱤᱥ ᱠᱚ ᱵᱮᱵᱚᱦᱟᱨ ᱦᱩᱭᱩᱜ ᱠᱟᱱᱟ, ᱱᱚᱣᱟ ᱛᱮᱢᱟ ᱡᱟᱦᱟᱸ ᱦᱟᱥᱟ ᱠᱚ ᱢᱮᱱᱟᱜ-ᱟ ᱚᱱᱟ ᱦᱟᱥᱟ ᱠᱚᱫᱚ ᱫᱩᱥᱚᱱᱚᱜ ᱠᱟᱱ ᱜᱮᱭᱟ ᱥᱮ?
ᱦᱳᱭ ᱦᱩᱸ᱾
ᱱᱚᱣᱟ ᱵᱟᱵᱚᱛ ᱛᱮ ᱟᱹᱵᱤᱱᱟᱜ ᱪᱮᱫ ᱢᱚᱛᱟᱢᱚᱛ?
ᱟ ᱟᱞᱤᱭᱟᱜ ᱢᱚᱛᱟᱢᱚᱛ ᱫᱚ ᱞᱤᱧ ᱞᱟᱹᱭᱟ ᱪᱮᱜ, ᱟᱹᱵᱤᱱ ᱡᱟᱦᱟᱸᱞᱮᱠᱟ ᱵᱤᱱ ᱞᱟᱹᱭ ᱠᱮᱫᱟ᱾ ᱡᱮ ᱱᱚᱜ-ᱚ᱾ ᱮᱸ ᱦᱳᱲᱳ ᱨᱮ ᱡᱮᱢᱚᱱ ᱛᱤᱡᱳ ᱠᱚᱠᱚ ᱞᱟᱜᱟᱜᱼᱟ, ᱫᱟᱭ ᱜᱚᱡᱽ ᱢᱚᱨᱟ ᱠᱚ ᱦᱩᱭᱩᱜ ᱟᱹᱱᱤᱡ᱾
ᱦᱩᱸ᱾
ᱚᱱᱟ ᱠᱚ ᱞᱟᱹᱜᱤᱫ ᱫᱚ ᱮᱢᱫᱚ ᱴᱷᱤᱠ ᱜᱮᱭᱟ, ᱢᱮᱱᱠᱷᱟᱱ ᱡᱟᱹᱥᱛᱤ ᱮᱢᱦᱚᱸ ᱵᱟᱝ ᱴᱷᱤᱠᱟ ᱟᱨᱠᱤ ᱱᱚᱣᱟ ᱮᱱᱟ ᱨᱟᱥᱟᱭᱚᱱᱤᱠ ᱥᱟᱨ ᱫᱚ᱾ ᱪᱮᱫᱟᱜ ᱪᱚ ᱵᱟᱝᱢᱟ ᱮ ᱱᱤᱛᱚᱜ ᱫᱚ ᱦᱳᱭ ᱛᱟᱲᱟᱛᱟᱲᱤ ᱦᱳᱭ ᱞᱟᱹᱜᱤᱫ ᱦᱟᱸᱜ ᱚ ᱡᱚᱢ ᱮᱢ ᱦᱩᱭᱩᱜ ᱠᱟᱱᱟ ᱨᱚᱥᱟᱭᱚᱱᱤᱠ ᱥᱟᱲ ᱠᱚ, ᱢᱮᱱᱠᱷᱟᱱ ᱢᱤᱜᱴᱟᱝ ᱥᱩᱢᱚᱭ ᱛᱚ ᱡᱟᱦᱟ ᱚᱱᱟ ᱦᱟᱥᱟ ᱢᱮᱱᱟᱜᱼᱟ ᱦᱟᱥᱟ ᱨᱮᱱᱟᱜ ᱡᱟᱦᱟᱸ ᱟᱡ ᱱᱤᱡᱮ ᱛᱮ ᱡᱟᱦᱟᱸ ᱚᱱᱟ ᱦᱳᱲᱳ ᱪᱮᱛᱟᱱ ᱨᱮ ᱢᱤᱜᱴᱮᱱ ᱫᱟᱲᱮ ᱮᱢᱟ᱾ ᱟᱫᱚ ᱫᱤᱱ ᱫᱤᱱ ᱚᱱᱟ ᱦᱟᱥᱟ ᱨᱮ ᱡᱩᱫᱤ ᱨᱟᱥᱟᱭᱚᱱᱤᱠ ᱥᱟᱨ ᱮᱢ ᱦᱩᱭᱩᱜᱼᱟ᱾ ᱛᱚ ᱚᱱᱟ ᱨᱟᱥᱟᱭᱚᱱᱤᱠ ᱛᱟᱨ ᱮᱢ ᱮᱢᱛᱮ ᱚᱱᱟ ᱦᱟᱥᱟ ᱨᱮᱱᱟᱜ ᱡᱟᱦᱟᱸ ᱟᱭᱟᱜ ᱢᱩᱲ ᱫᱟᱲᱮ ᱛᱟᱭ ᱚᱱᱟ ᱛᱚ ᱦᱟᱸᱜ ᱮ ᱪᱟᱵᱟ ᱜᱚᱫᱚᱜᱼᱟ ᱥᱮ᱾
ᱦᱩᱸᱼᱦᱩᱸ᱾
ᱩᱱ ᱫᱚ ᱡᱩᱫᱤ ᱪᱟᱵᱟᱜᱼᱟ ᱦᱟᱸᱜ, ᱩᱱ ᱫᱚ ᱱᱟᱜ ᱠᱷᱟᱱ ᱡᱟᱦᱟᱸ ᱦᱳᱲᱳ ᱦᱚᱭᱚᱜ ᱠᱟᱱ ᱛᱟᱦᱮᱸ, ᱚᱝᱠᱟ ᱦᱚᱸ ᱦᱳᱲᱳ ᱵᱟᱝ ᱦᱚᱭᱚᱜ ᱟᱹᱱᱤᱡ ᱟᱨ ᱛᱟᱨᱯᱚᱨᱮ ᱧᱮᱞ ᱟᱠᱟᱱᱟ ᱦᱳᱲᱳ ᱵᱟᱝ ᱦᱩᱭᱩᱜᱼᱟ, ᱛᱟᱨᱯᱚᱨᱮ ᱟᱨ ᱟᱹᱱᱟᱹᱫ ᱦᱟᱥᱟ ᱪᱮᱛᱟᱱ ᱨᱮ ᱠᱚᱱᱚ ᱫᱟᱲᱮ ᱜᱮ ᱵᱟᱹᱱᱩᱜᱼᱟ ᱫᱚᱨ ᱠᱤ ᱵᱟᱝ ᱛᱟᱦᱮᱸᱱᱟ᱾
ᱦᱮᱸ ᱮᱠᱫᱚᱢ ᱮᱠᱫᱚᱢ ᱟᱨ ᱚᱱᱟ ᱦᱩᱲᱩ ᱠᱚᱫᱚ ᱦᱟᱸᱜ ᱡᱟᱹᱥᱛᱤ ᱠᱟᱭᱛᱮ ᱧᱮᱞᱚᱜ ᱠᱟᱱᱟ ᱯᱮᱴᱮᱡ ᱦᱚᱸ ᱧᱟᱢᱚᱜ ᱠᱟᱱ ᱜᱮᱭᱟ ᱡᱟᱹᱥᱛᱤ᱾
ᱦᱳᱭ᱾
ᱮᱸ ᱟᱨ ᱚᱱᱟ ᱦᱩᱲᱩ ᱨᱮᱱᱟᱜ ᱡᱟᱦᱟᱸ ᱞᱟᱦᱟᱛᱮ ᱡᱚᱭᱵᱳ ᱥᱟᱨ ᱨᱮᱱᱟᱜ ᱡᱟᱦᱟᱸ ᱴᱮᱥ ᱛᱟᱦᱮᱸ ᱠᱟᱱᱟ ᱦᱩᱲᱩ ᱡᱳᱭᱵᱳ ᱥᱟᱨ ᱛᱮ ᱪᱟᱥ ᱠᱟᱛᱮ ᱦᱳᱲᱳ ᱠᱚᱨᱮᱱᱟᱜ ᱡᱟᱦᱟᱸ ᱥᱟᱛ ᱠᱚ ᱵᱩᱡᱷᱟᱹᱜ ᱠᱟᱱ ᱛᱟᱦᱮᱸ ᱪᱟᱣᱞᱮ ᱨᱮᱱᱟᱜ ᱥᱮ ᱫᱟᱠᱟ ᱨᱮᱱᱟᱜ᱾ ᱚᱱᱟ ᱫᱚ ᱱᱮᱛᱟᱨ ᱱᱚᱣᱟ ᱨᱟᱥᱟᱭᱱᱤᱠ ᱥᱟᱨᱛᱮ ᱡᱮ ᱯᱷᱚᱞᱚᱱ ᱦᱩᱭ ᱠᱟ ᱚᱱᱟ ᱛᱮᱫᱚ ᱦᱟᱸᱜ ᱥᱮᱨᱚᱠᱚᱢ ᱴᱮᱥᱴ ᱵᱟᱝ ᱧᱟᱢᱚᱜ ᱠᱟᱱᱟ᱾
ᱵᱟᱝ ᱵᱟᱝ᱾
ᱟᱨ ᱞᱟᱦᱟ ᱛᱮᱫᱚ ᱵᱚᱱ ᱧᱮᱞ ᱠᱟᱜ ᱜᱮᱭᱟ ᱡᱮ ᱮᱸ ᱞᱮᱸᱰᱮᱛ ᱠᱚᱠᱚ ᱧᱟᱢ ᱠᱚᱜᱼᱟ᱾ ᱦᱮᱸ ᱥᱮ ᱱᱮᱛᱟᱨ ᱠᱚᱫᱚ ᱵᱤᱱ ᱧᱟ-ᱧᱟᱢᱮᱜ ᱠᱚᱣᱟ ᱥᱮ ᱵᱟᱝ ᱵᱟᱹᱫᱽ ᱠᱚᱨᱮ?
ᱟᱨ ᱱᱩᱝᱠᱩ ᱞᱮᱸᱰᱮᱛ ᱫᱚ ᱜᱚᱝ ᱛᱮ ᱱᱟᱜᱠᱷᱟᱱ ᱟᱞᱮ ᱱᱚᱛᱮ ᱢᱟ ᱦᱟᱸᱜ ᱨᱟᱥᱟᱭᱚᱱᱤᱠ ᱥᱟᱨ ᱫᱚ ᱩᱱᱟᱹᱜ ᱫᱚ ᱵᱟᱝ ᱵᱮᱵᱷᱟᱨᱚᱜ ᱜᱮᱭᱟ ᱛᱚ᱾
ᱦᱩᱸ᱾
ᱟᱫᱚ ᱡᱚᱭᱵᱳ ᱥᱟᱨ ᱛᱮᱛᱚ ᱛᱚᱢᱟᱨ ᱱᱟᱞᱮ ᱱᱚᱶᱴᱣᱟ ᱫᱷᱟᱨᱮ ᱫᱚ ᱱᱟᱜ ᱠᱷᱟᱱ ᱮᱸ ᱡᱚᱭᱵᱳ ᱥᱟᱨ ᱠᱷᱟᱹᱛᱤᱨ ᱫᱚ ᱟᱨᱠᱤ ᱞᱮᱸᱰᱮᱛ ᱠᱚᱫᱚ ᱠᱚ ᱧᱮᱞᱚᱜ ᱠᱟᱱ ᱜᱮᱭᱟ᱾
ᱚᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱚ ᱛᱚᱵᱮ᱾
ᱦᱳᱭ ᱢᱮᱱᱠᱷᱟᱱ ᱧᱮᱞ ᱦᱳᱭ ᱠᱟᱱᱟ ᱢᱟᱱᱮ ᱟᱞᱮ ᱱᱚᱣᱟ ᱟᱛᱳ ᱫᱚ ᱢᱟᱱᱮ ᱠᱟᱹᱴᱤᱡ ᱥᱟᱺᱜᱤᱧ ᱧᱚᱜ ᱨᱮᱜᱮ᱾ ᱚᱱᱟ ᱫᱷᱟᱨᱮ ᱫᱚ ᱵᱮᱥᱤᱨ ᱵᱷᱟᱠ ᱱᱚᱣᱟ ᱨᱟᱥᱟᱭᱚᱱᱤᱠ ᱥᱟᱨ ᱡᱮ ᱠᱚ ᱭᱟᱹᱭ ᱜᱮᱭᱟ ᱮᱢ ᱜᱮᱭᱟ, ᱟᱫᱚ ᱩᱝᱠᱩ ᱫᱷᱟᱨᱮ ᱦᱟᱸᱜ ᱚᱱᱮ ᱦᱟᱠᱳ ᱥᱟᱵ ᱠᱚᱠᱚ ᱫᱚᱦᱚᱭ ᱜᱮᱭᱟ ᱛᱚ ᱵᱟᱸᱫᱷ ᱠᱚᱨᱮ᱾
ᱦᱩᱸ ᱦᱩᱸ᱾
ᱦᱳᱭ ᱟᱫᱚ ᱥᱮᱱ ᱵᱟᱲᱟ ᱦᱩᱭᱩᱜ ᱜᱮᱭᱟ ᱢᱟᱱᱮ ᱦᱟᱠᱚ ᱥᱟᱵ ᱫᱚ ᱟᱹᱰᱤ ᱞᱤᱧ ᱡᱩᱞᱩᱢ ᱜᱮᱭᱟ ᱛᱚ᱾ ᱢᱟᱱᱮ ᱡᱟᱦᱟᱸ ᱨᱮ ᱜᱮ ᱦᱚᱭᱚᱭᱟ ᱡᱟᱦᱟᱸ ᱨᱮ ᱠᱟᱹᱴᱤᱡ ᱠᱷᱚᱵᱚᱨ ᱠᱚᱞᱤᱧ ᱧᱟᱢ ᱞᱮᱠᱷᱟᱱ ᱫᱚ ᱥᱮᱱ ᱫᱚ ᱥᱮᱱ ᱦᱩᱭᱩᱜ ᱜᱮ ᱵᱟᱲᱥᱤ ᱠᱚ ᱢᱮᱱᱟᱜ ᱛᱟᱞᱤᱧᱟ᱾
ᱩᱸ᱾
ᱟᱫᱚ ᱦᱟᱠᱩ ᱢᱟ ᱵᱮᱥᱤᱨ ᱵᱷᱟᱜ ᱜᱮᱢᱟ ᱟᱴᱟ ᱠᱚᱛᱮ ᱢᱚᱭᱫᱟ ᱠᱚᱛᱮ ᱥᱟᱵ ᱵᱟᱲᱟ ᱦᱩᱭᱩᱜᱼᱟ᱾
ᱦᱩᱸ᱾
ᱟᱫᱚ ᱟᱞᱮᱱ ᱴᱷᱮᱡ ᱛᱮᱫᱚ ᱵᱟᱝ ᱥᱟᱵ ᱦᱩᱭᱩᱜᱼᱟ, ᱛᱚ ᱥᱮᱱ ᱦᱩᱭ ᱞᱮᱱᱟ ᱢᱤᱫ ᱫᱷᱟᱣ ᱚᱱᱠᱟ ᱜᱮ ᱟᱫᱚ ᱢᱚᱱᱮᱭ ᱫᱟᱹᱞᱤᱧ ᱡᱮ ᱞᱮᱸᱰᱮᱛ ᱠᱚᱛᱚ ᱞᱤᱧ ᱥᱟᱵ ᱠᱚᱣᱟ ᱛᱟᱦᱚᱞᱮ ᱢᱤᱫ ᱴᱮᱡ ᱵᱚᱠᱚᱧ ᱞᱤᱧ ᱢᱮᱛᱟᱭ ᱠᱟᱱᱟ ᱡᱮ ᱫᱳ ᱥᱮ ᱞᱮᱸᱰᱮᱛ ᱧᱮᱞ ᱠᱚᱢ ᱟᱨᱠᱤ ᱵᱟᱹᱫᱽ ᱥᱮᱫ ᱡᱩᱫᱤ ᱢᱮᱱᱟᱜ ᱠᱚ ᱠᱷᱟᱱ ᱢᱤᱫᱴᱮᱱ ᱵᱟᱨᱭᱟ
ᱟᱫᱚ ᱡᱚᱠᱷᱚᱱᱮ ᱪᱟᱞᱟᱣ ᱠᱟᱱᱟ ᱧᱮᱞᱮᱫ ᱠᱚᱣᱟᱭ ᱞᱮᱸᱰᱮᱛ ᱫᱚ ᱵᱟᱠᱚ ᱧᱟᱢᱚᱜ ᱠᱟᱱᱟ, ᱟᱹᱰᱤ ᱠᱚᱢ ᱠᱚ ᱧᱟᱢᱚᱜ ᱠᱟᱱᱟ ᱢᱤᱫ ᱵᱟᱨ ᱟᱨᱠᱤ ᱧᱟᱢ ᱠᱷᱟᱡ ᱚᱱᱟ ᱫᱚ ᱵᱟᱝ ᱧᱟᱢ ᱨᱮᱜᱮ ᱯᱟᱲᱟᱜᱼᱟ ᱱᱟᱜ-ᱠᱷᱟᱱ ᱦᱟᱸᱜ ᱟᱫᱚ ᱞᱟᱹᱭ ᱫᱟᱭ ᱟᱫᱚ ᱞᱤᱧ ᱢᱮᱛᱟᱭ ᱠᱟᱱᱟ ᱡᱮ ᱦᱮᱸ ᱪᱮᱫᱠᱟᱢ ᱯᱟᱡᱟᱭᱮ ᱠᱟᱱᱟ ᱡᱮ ᱵᱟᱢ ᱧᱟᱢᱮ ᱦᱟᱯᱮ ᱥᱮᱧ ᱪᱟᱞᱟᱣ ᱞᱮᱱ ᱜᱮ᱾ ᱟᱫᱚ ᱡᱚᱠᱷᱚᱱ ᱞᱤᱧ ᱪᱟᱞᱟᱣ ᱠᱟᱱᱟ ᱡᱮ ᱵᱟᱹᱫᱽ ᱡᱚᱠᱷᱚᱱ ᱞᱤᱧ ᱧᱮᱞᱫᱟ ᱥᱮ ᱥᱟᱨᱤ ᱜᱮ ᱪᱮᱛᱟ ᱵᱟᱠᱚ ᱧᱟᱢᱚᱜ ᱠᱟᱱᱟ ᱟᱨᱠᱤ ᱱᱩᱠᱩ ᱞᱮᱸᱰᱮᱫ ᱫᱚ ᱟᱨ ᱚᱱᱟ ᱦᱟᱥᱟᱴᱟᱜ ᱫᱚ ᱠᱟᱹᱴᱤᱡ ᱤᱭᱟᱹ ᱜᱚᱫ ᱟᱠᱟᱱᱟ ᱢᱟᱱᱮ ᱦᱟᱱᱮ ᱥᱩᱱᱩᱢ ᱥᱮ ᱞᱮᱧᱡᱮᱨ ᱞᱮᱧᱡᱮᱨ ᱴᱟᱭᱤᱯ ᱟᱠᱟᱱᱟ᱾
ᱟᱪᱪᱷᱟ ᱟᱪᱪᱷᱟ ᱚᱱᱟ ᱨᱟᱥᱟᱭᱱᱤᱠ ᱥᱟᱨ ᱨᱮᱱᱟᱜ ᱚᱱᱟ ᱫᱚ
ᱦᱳᱭ ᱦᱳᱭ ᱨᱟᱥᱟᱭᱚᱱᱤᱠ ᱯᱨᱳᱵᱷᱟᱵᱽ ᱠᱟᱱᱟ, ᱟᱫᱚ ᱚᱱᱟ ᱫᱤᱥᱟᱹ ᱦᱤᱛᱳᱜ ᱤᱧ ᱧᱮᱞ ᱮᱫᱟ ᱟᱨ ᱦᱳᱲᱳ ᱠᱚᱦᱚᱸ ᱟᱫᱚ ᱠᱟᱹᱴᱤᱡ ᱜᱮᱞᱮ ᱵᱟᱦᱟ ᱜᱚᱫ ᱠᱟᱱᱟ ᱛᱚ ᱧᱮᱞ ᱫᱟᱞᱤᱧ ᱚᱱᱟ ᱫᱷᱟᱨᱮᱱᱟᱜ ᱦᱳᱲᱳ ᱠᱚᱦᱚᱸ ᱩᱱᱟᱹᱜ ᱫᱚ ᱡᱟᱹᱥᱛᱤ ᱫᱚ ᱵᱟᱝ ᱦᱩᱭᱩᱜ ᱠᱟᱱ ᱛᱟᱠ ᱟᱫᱚ ᱚᱱᱟ ᱫᱤᱥᱟᱹ ᱛᱮ ᱧᱮᱞ ᱫᱟ ᱛᱟᱨ ᱢᱟᱱᱮ ᱟᱞᱮ ᱫᱷᱟᱨᱮ ᱜᱮ ᱵᱷᱟᱜᱮᱭᱟ ᱟᱨ ᱡᱮ ᱨᱟᱥᱟᱭᱚᱱᱤᱠ ᱫᱚ ᱵᱟᱝ ᱢᱟᱱᱮ ᱵᱟᱝ ᱵᱷᱟᱜᱮᱭᱟ ᱚᱝᱠᱟ ᱫᱚ ᱵᱟᱝ ᱢᱟᱱᱮ ᱚᱞᱯᱚ ᱧᱚᱜ ᱢᱟᱱᱮ ᱡᱟᱦᱟᱸ ᱛᱚ ᱩᱱᱟᱹᱜ ᱵᱤᱥ ᱡᱟᱹᱥᱛᱤ ᱫᱚ ᱵᱟᱝ ᱢᱟᱱᱮ ᱯᱩᱨᱟᱹ ᱯᱩᱨᱤ ᱢᱤᱫᱴᱮᱱ ᱵᱟᱹᱫᱽ ᱡᱮ ᱨᱟᱥᱟᱭᱚᱱᱤᱠ ᱜᱮ ᱮᱢᱟᱭ ᱦᱩᱭᱩᱜᱼᱟ ᱚᱝᱠᱟ ᱫᱚ ᱵᱟᱝ, ᱢᱟᱱᱮ ᱨᱟᱥᱟᱭᱱᱤᱠ ᱥᱟᱨ ᱛᱮ ᱡᱩᱫᱤ ᱠᱟᱹᱴᱤᱡ ᱡᱚᱭᱵᱚ ᱥᱟᱨ ᱮᱢᱟᱭ ᱦᱩᱭᱩᱜᱼᱟ ᱚᱱᱟ ᱫᱚ ᱟᱹᱰᱤ ᱜᱮ ᱵᱷᱟᱹᱜᱮᱼᱟ ᱟᱨᱠᱤ᱾
ᱦᱩᱸ ᱦᱩᱸ ᱮᱠᱫᱚᱢ ᱡᱚᱛᱷᱟᱛ ᱠᱟᱛᱷᱟ ᱜᱮᱵᱤᱱ ᱞᱟᱹᱭ ᱟᱠᱟᱫᱟ, ᱡᱚᱭᱵᱚ ᱥᱟᱨ ᱜᱮ ᱵᱮᱵᱚᱦᱟᱨ ᱫᱚ ᱴᱷᱤᱠ ᱜᱮᱭᱟ ᱪᱮᱫᱟᱜ ᱥᱮ ᱚᱱᱟ ᱛᱮ ᱟᱵᱚ ᱡᱟᱦᱟᱸ ᱞᱮᱸᱰᱮᱫ ᱠᱚ ᱩᱱᱠᱩ ᱦᱚᱸ ᱠᱷᱩᱛᱤ ᱵᱟᱝ ᱦᱩᱭᱩᱜᱼᱟ, ᱟᱨ ᱪᱟᱥ ᱠᱟᱹᱢᱤ ᱨᱮ ᱩ ᱩᱱᱠᱩ ᱫᱚ ᱦᱟᱸᱜ ᱩᱠᱩ ᱪᱩᱠᱩᱭ ᱜᱮᱭᱟ ᱠᱚ ᱥᱮ?
ᱦᱮᱸ᱾
ᱮᱸ ᱟᱵᱚᱣᱟᱜ ᱜᱮ ᱟᱹᱰᱤ ᱜᱟᱱ ᱥᱩᱵᱤᱫᱷᱟ ᱦᱩᱭᱩᱜ ᱛᱟᱢᱟ ᱟᱨ ᱱᱮᱛᱟᱨ ᱠᱚ ᱡᱮᱨᱚᱠ ᱦᱩᱭᱩᱜ ᱠᱟᱱᱟ ᱡᱮ ᱵᱟᱹᱫ ᱠᱚᱨᱮ ᱡᱟᱦᱟᱸ ᱠᱟᱴᱠᱚᱢ ᱠᱚ ᱥᱮ ᱨᱚᱠᱚᱡ ᱠᱚᱠᱚ ᱧᱟᱢ ᱵᱟᱲᱟ ᱠᱚᱜ-ᱟ᱾ ᱟᱞᱮ ᱱᱚᱱᱛᱮ ᱫᱚ ᱦᱟᱸᱜ ᱥᱮᱨᱚᱠᱚᱢ ᱟᱫᱚ ᱵᱟᱠᱚ ᱧᱟᱢᱚᱜ ᱠᱟᱱᱟ, ᱦᱚᱭᱛᱳ ᱢᱤᱫᱴᱟᱝ ᱵᱟᱨᱭᱟ ᱠᱚ ᱧᱟᱢᱚᱜ ᱠᱟᱱᱟ ᱟᱫᱚ ᱩᱱᱠᱩ ᱩᱱᱠᱩ ᱫᱚ ᱞᱟᱦᱟ ᱞᱮᱠᱟ ᱦᱟᱸᱜᱰ ᱴᱮᱥᱴ ᱫᱚ ᱵᱟᱠᱚ ᱵᱩᱡᱷᱟᱹᱜ᱾ ᱠᱟᱱᱟ᱾ ᱦᱮᱸ ᱥᱮ? ᱟᱯᱮ ᱚᱱᱛᱮ ᱫᱚ ᱪᱮ ᱠᱟᱴᱠᱚᱢ ᱠᱚᱠᱚ ᱧᱟᱢᱚᱜ ᱠᱟᱱ ᱜᱮᱭᱟ ᱥᱮ ᱵᱟᱝ?
ᱮᱸ ᱦᱳᱭ ᱜᱚᱝᱠᱮ ᱠᱟᱴᱠᱚᱢ ᱫᱚᱠᱚ ᱧᱟᱢᱚᱜ ᱠᱟᱱ ᱜᱮᱭᱟ ᱵᱟᱝ ᱫᱚ ᱵᱟᱝ ᱢᱟᱱᱮ ᱠᱟᱴᱠᱚᱢ ᱠᱚ ᱜᱚᱝᱜᱷᱟ ᱠᱚ ᱨᱟᱹᱠᱚᱡ ᱠᱚ, ᱡᱷᱚᱛᱚ ᱜᱮᱠᱚ ᱧᱟᱢᱚᱜ ᱠᱟᱱᱟ᱾ ᱵᱟᱝ ᱧᱟᱢ ᱫᱚ ᱵᱟᱝ, ᱛᱚ ᱟᱹᱞᱤᱧ ᱦᱚᱸᱜᱼᱚᱭ ᱡᱮ ᱜᱚᱝᱠᱮ ᱟᱵᱤᱱ ᱵᱤᱱ ᱞᱟᱹᱭ ᱠᱮᱫᱟ ᱟᱯᱮ ᱥᱮᱫ ᱫᱚ ᱵᱤᱥᱚᱭ ᱠᱟ ᱨᱟᱥᱟᱭᱚᱱᱤᱠ ᱥᱟᱨ ᱜᱮ ᱵᱮᱵᱚᱦᱟᱨᱚᱜ ᱠᱟᱱᱟ, ᱵᱟᱝ ᱥᱮ?
ᱦᱩᱸ ᱦᱩᱸ᱾
ᱟᱫᱚ ᱚᱱᱟ ᱪᱮᱛᱟᱱ ᱦᱟᱜ ᱟᱹᱞᱤᱧ ᱢᱤᱫᱴᱮᱱ ᱥᱟᱫᱮᱥ ᱞᱤᱧ ᱫᱚᱦᱚᱭᱟ ᱡᱮ ᱮ ᱨᱟᱥᱟᱭᱚᱱᱤᱠ ᱥᱟᱨ ᱠᱚᱢᱟ ᱵᱮᱵᱚᱦᱟᱨ ᱵᱟᱝ ᱵᱮᱵᱚᱦᱟᱨᱮᱫ ᱠᱷᱟᱱ ᱜᱮ ᱟᱨ ᱡᱩᱫᱤ ᱥᱤᱱ ᱫᱟᱲᱮᱭᱟᱜ ᱟᱨ ᱱᱚᱜᱼᱚᱭ ᱡᱮ ᱡᱟᱦᱟᱸ ᱠᱟᱨᱠᱷᱟᱱᱟ ᱠᱚᱨᱮ ᱦᱩᱭᱩᱜ ᱠᱟᱱ ᱫᱚ ᱵᱟᱝ ᱥᱮ,
ᱦᱮᱸ ᱦᱮᱸ,
ᱦᱟᱱᱟ ᱨᱮᱢᱟ ᱢᱟᱱᱮ ᱠᱚᱭᱞᱟ ᱛᱮᱜᱮ ᱚᱱᱟ ᱥᱮᱸᱜᱮᱞ ᱠᱚᱫᱚ ᱫᱷᱚᱨᱟᱜ-ᱟ᱾
ᱦᱮᱸ
ᱤᱱᱟ ᱜᱮ, ᱤᱭᱟᱹ ᱨᱮᱱᱟᱜ ᱚᱱᱟ ᱰᱟᱥᱴ, ᱡᱩᱫᱤ ᱵᱤᱱ ᱟᱹᱜᱩ ᱫᱟᱲᱮᱭᱟᱜᱼᱟ ᱢᱟᱱᱮ ᱠᱚᱭᱞᱟ ᱠᱟᱨᱠᱷᱟᱱᱟ ᱨᱮᱱᱟᱜ,
ᱦᱮᱸ
ᱟᱫᱚ ᱚᱱᱟ ᱟᱹᱜᱩ ᱠᱟᱛᱮᱫ ᱡᱩᱫᱤ ᱠᱟᱹᱴᱤᱡ ᱠᱟᱹᱴᱤᱡ ᱵᱟᱹᱫ ᱠᱚᱨᱮ ᱵᱤᱱ ᱤᱨᱪᱤᱭᱟᱼᱟ ᱥᱮ ᱵᱤᱱ ᱪᱷᱩᱲᱭᱟᱹᱣᱟᱜᱼᱟ, ᱮᱲᱮ ᱠᱷᱟᱱ ᱢᱟ ᱟᱹᱰᱤ ᱱᱟᱯᱟᱭᱚᱜ ᱜᱮᱭᱟ, ᱢᱟᱱᱮ ᱨᱟᱥᱟᱭᱱᱤᱠ ᱠᱚᱫᱚ ᱡᱮᱢᱚᱱ ᱵᱤᱱ ᱞᱟᱹᱭ ᱮᱫᱟ ᱡᱚᱭᱵᱚ ᱥᱟᱨ, ᱟᱫᱚ ᱡᱚᱭᱵᱚ ᱥᱟᱨ ᱢᱟ, ᱠᱟᱹᱴᱤᱡ ᱠᱟᱹᱴᱤᱡ ᱠᱚᱢ ᱜᱮᱭᱟ, ᱪᱮᱫᱟᱜ ᱥᱮ ᱰᱟᱝᱨᱤ ᱠᱚᱢᱟ ᱵᱟᱹᱱᱩᱜ ᱠᱚᱜᱮ, ᱡᱮᱢᱚᱱ ᱵᱤᱱ ᱞᱟᱹᱭ ᱠᱮᱜ ᱢᱤᱫᱴᱮᱱ ᱜᱟᱹᱭ ᱥᱮ ᱢᱮᱱᱟᱭ ᱛᱚ ᱟᱫᱚ ᱚᱱᱟ ᱛᱮᱫᱚ ᱦᱟᱸᱜ ᱵᱟᱹᱫᱽ ᱨᱮᱫᱚ ᱜᱚᱴᱟ ᱫᱚ ᱵᱟᱹᱵᱤᱱ ᱮᱢ ᱫᱟᱲᱮᱭᱟᱜ ᱠᱟᱱ ᱜᱮᱭᱟ,
ᱦᱩᱸ
ᱟᱨ ᱵᱟᱝᱠᱷᱟᱱ ᱱᱚᱝᱠᱟ ᱵᱤᱱ ᱫᱟᱲᱮᱭᱟᱜ-ᱟ ᱜᱚᱢᱠᱮ, ᱢᱮᱴᱮᱱ ᱰᱟᱹᱝᱨᱤ ᱠᱚᱫᱚ ᱢᱟᱱᱮ ᱵᱟᱨ ᱥᱮᱨᱢᱟ ᱛᱮᱫᱚ ᱟᱹᱰᱤ ᱜᱟᱱ ᱜᱮ ᱠᱟᱹᱴᱤᱡ ᱪᱟᱨᱟ ᱜᱚᱫᱚᱜ ᱜᱮᱭᱟ ᱛᱚ ᱡᱚᱭᱵᱚ ᱥᱟᱨ ᱫᱚ,
ᱦᱩᱸ ᱦᱩᱸ,
ᱦᱳᱭ ᱚᱱᱟ ᱵᱟᱨ ᱥᱮᱨᱢᱟ ᱨᱮ ᱡᱟᱦᱟᱸ ᱡᱟᱣᱨᱟᱜ ᱠᱟᱱ ᱫᱚ ᱚᱱᱟ ᱨᱮᱦᱚᱸ ᱦᱟᱸᱜ ᱢᱤᱫ ᱫᱷᱟᱣ ᱠᱟᱛᱮᱫ ᱫᱚ ᱢᱟᱱᱮ, ᱤᱫᱤᱭᱟᱜ ᱵᱤᱱ ᱜᱮ ᱵᱟᱹᱫᱽ ᱥᱮᱫ ᱫᱚ᱾
ᱦᱩᱸ, ᱦᱩᱸ ᱦᱩᱸ, ᱦᱳᱭ ᱦᱳᱭ, ᱟᱹᱰᱤ ᱱᱟᱯ ᱱᱟᱯᱟᱭᱚᱜᱼᱟ ᱚᱱᱟ ᱠᱚᱫᱚ, ᱪᱮᱫᱟᱜ ᱥᱮ ᱚᱱᱟ ᱯᱨᱚᱠᱤᱛᱚ ᱨᱮᱱᱟᱜ ᱜᱮ ᱡᱤᱱᱤᱥ ᱠᱟᱱᱟ ᱫᱟᱨᱮ ᱫᱟᱨᱮ ᱱᱟᱹᱲᱤ ᱨᱮᱱᱟᱜ ᱜᱮ ᱛᱚᱨᱡᱽ ᱠᱟᱱᱟ᱾
ᱦᱳᱭ,
ᱚᱱᱟ ᱠᱚᱫᱚ ᱟ ᱪᱮᱥᱴᱟᱭᱟᱞᱤᱧ ᱡᱩᱫᱤ ᱫᱟᱲᱮᱜ ᱠᱷᱟᱱ ᱚᱱᱟ ᱠᱚ ᱟᱹᱜᱩ ᱠᱟᱛᱮ ᱞᱤᱧ ᱮᱢᱟ ᱦᱟᱸᱜ᱾
ᱦᱳᱭ
ᱛᱟᱦᱚᱞᱮ ᱜᱚᱢᱠᱮ ᱞᱤᱧ ᱞᱟᱹᱭ ᱮᱫᱟ ᱡᱮ, ᱟᱹᱵᱤᱱ ᱠᱟᱴᱠᱚᱢ ᱢᱟᱛᱚᱵᱤᱱ ᱡᱚᱢ ᱠᱟᱫ ᱠᱚᱜᱮᱭᱟ? ᱛᱟᱦᱚᱞᱮ ᱚᱠᱟ ᱠᱟᱴ ᱠᱟᱴᱠᱚᱢ ᱨᱮ ᱡᱟᱹᱥᱛᱤ ᱴᱮᱥᱴ ᱵᱤᱱ ᱵᱩᱡᱷᱟᱹᱣ ᱜᱮᱭᱟ, ᱫᱷᱤᱨᱤ ᱠᱟᱴᱠᱚᱢ ᱨᱮ ᱥᱮ ᱩᱱᱠᱩ ᱵᱟᱹᱫᱽ ᱠᱚᱨᱮ ᱧᱟᱢᱚᱜ ᱜᱮᱫ ᱠᱚ ᱩᱱᱠᱩ ᱡᱟᱴᱠᱚᱢ ᱨᱮ,
ᱮ ᱴᱮᱥᱴ ᱫᱚ ᱡᱟᱹᱥᱛᱤ ᱠᱟᱭᱛᱮ ᱱᱚᱣᱟ ᱵᱟᱹᱫᱽ ᱠᱟᱴᱠᱚᱢ ᱠᱚᱨᱮ ᱜᱮ ᱡᱟᱹᱥᱛᱤ ᱴᱮᱥᱴ ᱦᱚᱸ ᱧᱟᱢᱚᱜ ᱜᱮᱭᱟ, ᱢᱟᱱᱮ ᱚᱱᱟ ᱨᱮᱜᱮ ᱡᱟᱹᱥᱛᱤ ᱧᱚᱜ ᱞᱤᱧ ᱵᱩᱡᱷᱟᱹᱣ ᱜᱮᱭᱟ ᱟᱨᱠᱤ,
ᱚ ᱟᱪᱪᱷᱟ, ᱟᱪᱪᱷᱟ
ᱳᱭ ᱢᱟᱱᱮ ᱫᱷᱤᱨᱤ ᱠᱟᱴᱚᱠᱚᱢ ᱫᱚᱦ ᱥᱤᱠᱤᱞ ᱫᱚ ᱠᱚ ᱥᱤᱵᱤᱞ ᱜᱮᱭᱟ, ᱟᱫᱚ ᱢᱮᱱᱠᱷᱟᱱ ᱵᱮᱥᱤᱨ ᱵᱷᱟᱜᱽ ᱫᱚ ᱱᱩᱠᱩ ᱱᱮᱛᱟᱨ ᱡᱟᱦᱟᱸ ᱠᱚ ᱧᱟᱢᱚᱜ ᱠᱟᱱ ᱫᱚ, ᱵᱚᱨᱥᱟ ᱫᱤᱱ ᱡᱟᱦᱟᱸᱭ ᱠᱟᱴᱠᱚᱢ ᱠᱚ, ᱩᱱᱠᱩ ᱫᱚ ᱟᱨᱦᱚ ᱡᱟᱹᱥᱛᱤ ᱧᱚᱜ ᱠᱚ ᱥᱤᱵᱤᱞ ᱧᱚᱜ,
ᱩᱢ ᱟᱫᱚ ᱡᱟᱦᱟᱸ ᱵᱟᱹᱫᱽ ᱨᱮᱱᱟᱜ ᱵᱤᱱ ᱞᱟᱹᱭ ᱠᱮᱫᱟ, ᱵᱟᱹᱫᱽ ᱨᱤᱱ ᱠᱟᱴᱠᱚᱢ ᱩᱱᱠᱩ ᱫᱚᱞᱤᱧ ᱠᱩᱥᱤᱭᱟᱠ ᱩᱱᱠᱩ ᱜᱮᱭᱟ ᱟᱫᱚ ᱩᱱᱠᱩ ᱫᱚ ᱦᱟᱸᱜ ᱩᱛᱩ ᱞᱤᱧ ᱠᱩᱥᱤᱭᱟᱠᱚ ᱜᱮ ᱩᱱᱠᱩ ᱫᱚ, ᱟᱨ ᱫᱷᱤᱨᱤ ᱠᱟᱴᱠᱚᱢ ᱫᱚ ᱦᱩᱭᱩᱜ ᱠᱟᱱᱟ, ᱨᱟᱯᱟᱜ ᱡᱟᱹᱥᱛᱤᱞᱤᱧ ᱠᱩᱥᱤᱭᱟ ᱠᱚ ᱜᱮᱭᱟ᱾
ᱚ‍‌‍᱾
ᱟᱹᱵᱤᱱ ᱫᱚ ᱩᱛᱩ ᱵᱤᱱ ᱡᱚᱢ ᱵᱟᱲᱟ ᱟᱠᱟᱜ ᱠᱚᱣᱟ ᱛᱚ ᱵᱟᱹᱛ ᱠᱚᱨᱮᱱ?